ᱡᱚᱦᱟᱨ ᱜᱮ ᱜᱚᱝᱠᱮ ᱨᱚᱲ ᱵᱮᱱ ᱟᱸᱡᱚᱢᱮᱫ ᱛᱟᱹᱞᱤᱧᱟ? ᱦᱮᱞᱳᱣ᱾
ᱦᱮᱸ ᱚᱠᱟ ᱨᱮᱫᱚ ᱵᱚᱭᱦᱟ?
ᱟᱹᱞᱤᱧ ᱫᱚ ᱚᱲᱟᱜ ᱥᱮᱡ ᱨᱮᱜᱮ ᱟᱵᱮᱱ ᱜᱮ ᱚᱠᱟ ᱨᱮ?
ᱟᱹᱞᱤᱧ ᱦᱚᱸ ᱚᱲᱟᱜ ᱨᱮᱜᱮ ᱢᱮᱱᱟᱜ ᱞᱤᱧᱟᱹ ᱾
ᱟᱪᱪᱷᱟ ᱟᱨ ᱫᱟᱠᱟ ᱠᱚᱫᱚ ᱵᱮᱱ ᱡᱚᱢ ᱠᱮᱫᱟ ᱥᱮ ᱵᱟᱝ?
ᱫᱟᱠᱟ ᱠᱚᱫᱚ ᱟᱨᱣᱨᱤ ᱡᱚᱢ ᱦᱩᱭᱩᱜ-ᱟ ᱱᱚᱜᱚᱭ ᱤᱥᱤᱱ ᱵᱟᱲᱟᱭ ᱦᱩᱭᱩᱜ ᱠᱟᱱᱟ ᱾
ᱚ ᱟᱪᱪᱷᱟ᱾ ᱪᱮᱫ ᱞᱮᱠᱟ ᱟᱵᱮᱱ ᱜᱮᱵᱮᱱ ᱤᱥᱤᱱ ᱮᱫᱟ ᱥᱮ ᱪᱮᱫ ᱞᱮᱠᱟ?
ᱵᱟᱝ ᱜᱮ ᱟᱞᱤᱧ ᱫᱚ ᱵᱟᱝ ᱚᱲᱟᱜ ᱦᱚᱲ ᱢᱮᱱᱟᱜ ᱠᱚᱣᱟ ᱾
ᱚ ᱟᱪᱪᱷᱟ᱾ ᱟᱨ ᱞᱟᱹᱭ ᱫᱟᱞᱤᱧ ᱛᱚᱵᱮ ᱜᱚᱝᱠᱮ ᱟᱵᱮᱱ ᱥᱮᱫ ᱫᱚᱭ ᱫᱟᱜ ᱵᱟᱲᱟᱭ ᱫᱟᱭ ᱥᱮ ᱵᱟᱝ?
ᱦᱮᱸ ᱱᱚᱛᱮ ᱫᱚ ᱯᱨᱚᱪᱩᱨ ᱫᱟᱜ ᱫᱚ ᱟᱡᱷᱩᱲᱟᱹ ᱫᱟᱜ ᱫᱟᱭ ᱾
ᱚ ᱟᱪᱪᱷᱟ ᱟᱪᱪᱷᱟ᱾
ᱟᱯᱮ ᱚᱱᱛᱮ ᱫᱚ ᱫᱟᱜ ᱮᱫᱟᱭ ᱥᱮ ᱵᱟᱝ ᱛᱟᱦᱚᱞᱮ?
ᱦᱮᱸ ᱜᱚᱝᱠᱮ ᱟᱞᱮ ᱥᱮᱫ ᱦᱚᱭ ᱫᱟᱜ ᱵᱟᱲᱟᱭᱮᱫ ᱜᱮᱭᱟ ᱾
ᱚᱻ
ᱟᱨ ᱛᱚᱵᱮ ᱠᱷᱟᱡ ᱫᱚ ᱪᱟᱥᱵᱟᱥ ᱫᱚ ᱜᱚᱝᱠᱮ ᱛᱤᱱᱟᱹᱜ ᱜᱟᱱ ᱵᱮᱱ ᱞᱟᱦᱟᱥᱮᱫ ᱵᱮᱱ ᱤᱫᱤ ᱠᱮᱫᱟ?
ᱟᱹᱣᱨᱤᱭᱟᱜᱼᱟ ᱫᱟᱜ ᱢᱟᱭ ᱫᱟᱜ ᱮᱫ ᱜᱮ ᱛᱚᱞᱟ ᱜᱮᱥᱮ ᱵᱟᱹᱱᱩᱜᱼᱟ᱾
ᱚ ᱟᱪᱪᱷᱟ᱾
ᱛᱚᱞᱟᱜᱮ ᱟᱹᱣᱨᱤ ᱦᱟᱨᱟᱜ ᱟᱭ ᱫᱚᱢᱮ ᱛᱟᱭᱚᱢ ᱜᱮ ᱮᱨ ᱵᱟᱲᱟ ᱦᱩᱭ ᱟᱠᱟᱱᱟ᱾
ᱚ ᱛᱚᱵᱮ ᱟᱵᱮᱱ ᱫᱚ ᱟᱨᱠᱤ ᱞᱟᱹᱭᱫᱟᱞᱤᱧ ᱟᱵᱮᱱ ᱫᱚ ᱟᱨᱠᱤ ᱛᱚᱵᱮ ᱨᱚᱦᱚᱭ ᱫᱚ ᱢᱤᱫᱴᱮᱱ ᱠᱷᱮᱛ ᱦᱚᱸ ᱟᱹᱣᱨᱤ ᱵᱮᱱ ᱨᱚᱦᱚᱭᱟ ᱥᱮ ᱪᱮᱫᱞᱠᱟ?
ᱟᱹᱣᱨᱤ ᱟᱹᱣᱨᱤ ᱟᱹᱣᱨᱤ ᱯᱟᱸᱪ ᱟᱹᱴᱤ ᱦᱚᱸ ᱟ. ᱣᱨᱤᱭᱟᱜ-ᱟ᱾
ᱚ ᱟᱪᱪᱷᱟ᱾
ᱟᱯᱮ ᱚᱱᱟᱠᱚᱨᱮ ᱠᱚ ᱨᱚᱦᱚᱭ ᱠᱮᱫᱟ ᱠᱚ?
ᱦᱳᱭ ᱜᱚᱝᱠᱮ ᱟᱞᱮ ᱥᱮᱫ ᱫᱚᱠᱚ ᱨᱚᱦᱚᱭ ᱫᱚᱠᱚ ᱨᱚᱦᱚᱭ ᱠᱮᱫᱼᱟ ᱥᱟᱹᱨᱫᱤ ᱠᱚ ᱨᱚᱦᱚᱭᱮᱫᱟ ᱟᱨᱠᱤ᱾ ᱟᱞᱮ ᱦᱚᱸ ᱟᱫᱚ ᱥᱟᱹᱨᱫᱤ ᱜᱮᱞᱮ ᱨᱚᱦᱚᱭᱮᱫᱟ ᱱᱚᱜᱼᱚᱭ ᱟᱨ ᱵᱟᱨᱭᱟ ᱯᱮᱭᱟ ᱠᱷᱮᱛ ᱢᱮᱱᱟᱜᱼᱟ ᱤᱱᱟᱹ ᱠᱷᱟᱱ ᱜᱮᱞᱮ ᱨᱚᱦᱚᱭ
ᱚ ᱚ ᱾ ᱟᱯᱮ ᱵᱟᱹᱭᱦᱟᱹᱲ ᱨᱮ ᱛᱟᱞᱦᱮ ᱦᱟᱹᱠᱩ ᱠᱚᱫᱚ ᱪᱮᱫᱞᱮᱠᱟ ᱦᱟᱹᱠᱩ ᱠᱟᱴᱠᱚᱢ ᱠᱚ?
ᱦᱳᱭ ᱜᱚᱝᱠᱮ ᱦᱟᱹᱠᱩ ᱠᱟᱴᱠᱚᱢ ᱫᱚ ᱟᱨᱠᱤ ᱠᱚ ᱧᱟᱢ ᱵᱟᱲᱟᱜ ᱠᱟᱱ ᱜᱮᱭᱟ᱾ ᱥᱟᱵ ᱦᱚᱞᱤᱧ ᱥᱟᱵ ᱵᱟᱲᱟᱭᱮᱫ ᱠᱚᱜᱮᱭᱟ᱾ ᱜᱚᱝᱠᱮ ᱟᱵᱮᱱ ᱫᱚ ᱛᱚᱵᱮ ᱦᱟᱹᱠᱩ ᱠᱚᱫᱚ ᱵᱮᱱ ᱥᱟᱵᱮᱫ ᱠᱚᱣᱟ ᱥᱮ ᱵᱟᱝ?
ᱤᱱᱠᱟᱹ ᱡᱷᱟᱹᱞᱤ ᱠᱚ ᱚᱰᱟᱣ ᱵᱟᱲᱟ ᱦᱩᱭ ᱟᱠᱟᱱᱟ᱾
ᱚ ᱟᱪᱪᱷᱟ᱾ ᱚ ᱟᱪᱪᱷᱟ ᱪᱤᱞᱤ ᱦᱟᱹᱠᱩ ᱠᱚᱵᱮᱱ ᱡᱷᱟᱹᱞᱤᱭᱮᱫ ᱠᱚᱣᱟ ᱛᱚᱵᱮ ᱜᱚᱝᱠᱮ?
ᱜᱟᱹᱰᱭᱟᱹ ᱠᱚᱨᱮᱱ ᱯᱩᱠᱷᱨᱤ ᱠᱚᱨᱮᱱ ᱦᱟᱹᱠᱩ ᱠᱚᱠᱚ ᱩᱰᱩᱠ ᱵᱟᱲᱟᱜ ᱠᱟᱱᱟ ᱠᱚ ᱩᱱᱠᱩ ᱜᱮ ᱠᱟᱹᱴᱤᱡ ᱠᱟᱹᱴᱤᱡ ᱡᱟᱹᱞᱤ ᱵᱟᱲᱟᱭ ᱦᱩᱭᱩᱜ ᱠᱟᱱᱟ᱾
ᱚ ᱟᱪᱪᱷᱟ ᱟᱪᱪᱷᱟ᱾ ᱟᱨ ᱟᱨᱠᱤ ᱚᱲᱟᱜ ᱨᱮ ᱡᱚᱢ ᱥᱩᱢᱩᱝ ᱜᱮᱵᱮᱱ ᱡᱷᱟᱹᱞᱤᱭᱮᱫ ᱠᱚᱣᱟ ᱥᱮ ᱟᱨ ᱠᱤ ᱦᱟᱴ ᱵᱟᱡᱟᱨ ᱨᱮᱸᱦᱚ ᱵᱮᱱ ᱟᱹᱠᱷᱨᱤᱧ ᱵᱟᱲᱟᱭᱮᱫ᱾
ᱵᱟᱝ ᱵᱟᱝ ᱵᱟᱝ ᱟ ᱦᱟᱴ ᱵᱟᱡᱟᱨ ᱠᱚᱨᱮ ᱫᱚ ᱵᱟᱝ ᱟᱠᱷᱨᱤᱧ ᱦᱩᱭᱩᱜ ᱠᱟᱱᱟ, ᱱᱚᱣᱟ ᱚᱲᱟᱜ ᱥᱩᱢᱩᱱ ᱠᱚᱨᱮ ᱜᱮ᱾
ᱚ ᱟᱪᱪᱷᱟ᱾ ᱟᱨ ᱞᱟᱹᱭ ᱫᱟᱞᱤᱧ ᱛᱚᱵᱮ ᱜᱚᱢᱠᱮ ᱟᱵᱮᱱ ᱫᱚ ᱪᱤᱠᱟᱹ ᱵᱩᱨᱩ ᱫᱤᱥᱚᱢ ᱠᱟᱱᱟ ᱵᱮᱱ? ᱥᱮ ᱮᱢᱱᱤ ᱴᱟᱺᱰᱤ ᱫᱤᱥᱚᱢ?
ᱵᱟᱝ ᱴᱟᱺᱰᱤ ᱫᱤᱥᱚᱢ ᱜᱮ᱾
ᱚ ᱟᱪᱪᱷᱟ ᱟᱪᱪᱷᱟ ᱵᱤᱨ ᱵᱩᱨᱩ ᱠᱚᱫᱚ ᱜᱚᱢᱠᱮ ᱟᱵᱮᱱ ᱥᱮᱫ ᱫᱚ ᱵᱟᱹᱱᱩᱜ ᱛᱮ?
ᱵᱤᱨ ᱵᱩᱨᱩ ᱠᱚᱫᱚ ᱢᱮᱱᱟᱜ ᱫᱚ ᱢᱮᱱᱟᱜ ᱜᱮᱭᱟ, ᱟᱫᱚ ᱠᱟᱹᱴᱤᱡ ᱥᱟᱺᱜᱤᱧ ᱧᱚᱜ ᱜᱮᱭᱟ᱾
ᱚ ᱟᱪᱪᱷᱟ ᱟᱪᱪᱷᱟ᱾
ᱛᱚ ᱟᱵᱮᱱ ᱫᱚ ᱚᱠᱟᱨᱮ
ᱟᱹᱞᱤᱧ ᱫᱚ ᱜᱚᱢᱠᱮ ᱱᱟᱢᱟᱞ ᱫᱤᱥᱚᱢ᱾
ᱚᱻ᱾ ᱦᱳᱭ ᱛᱚ ᱟ. ᱰᱤ ᱥᱟᱺᱜᱤᱧ ᱜᱮ᱾ ᱟᱹᱞᱤᱧ ᱫᱚ ᱦᱮᱸ ᱟᱹᱞᱤᱧ ᱫᱚ ᱚᱱᱟ ᱞᱟᱛᱟᱨ ᱫᱤᱥᱚᱢ ᱥᱮᱫ᱾
ᱚ ᱟᱪᱪᱷᱟ ᱟᱪᱪᱷᱟ ᱞᱟᱛᱟᱨ ᱫᱤᱥᱚᱢ ᱵᱟᱸ᱾
ᱦᱳᱭ᱾
ᱟᱨ ᱛᱟᱞᱤᱧ ᱪᱮᱫ ᱞᱮᱠᱟ ᱟᱨᱠᱤ ᱵᱤᱨ ᱩᱫ ᱦᱟᱞᱟᱝ ᱠᱚ ᱟᱨᱠᱤ ᱯᱷᱩᱴᱠᱟᱹ ᱦᱟᱞᱟᱝ ᱠᱚ᱾
ᱦᱳᱭ ᱪᱟᱞᱟᱣ ᱵᱟᱲᱟ ᱦᱩᱭᱩᱜ ᱠᱟᱱ ᱜᱮᱭᱟ, ᱟᱫᱚ ᱚᱱᱠᱟ ᱫᱚ ᱵᱟᱝᱠᱚ ᱧᱟᱢᱚᱜ ᱠᱟᱱᱟ ᱠᱚ ᱩᱫ ᱵᱩᱴᱠᱟᱹ ᱦᱚᱸ ᱱᱮᱛᱟᱨ ᱫᱚ ᱠᱟᱹᱴᱤᱡ ᱠᱚ ᱠᱚᱢ ᱧᱚᱜᱚᱜ ᱠᱟᱱᱟ ᱠᱚ ᱢᱟᱱᱮ ᱫᱟᱜ ᱠᱚᱦᱚᱸ ᱥᱮᱨᱚᱠᱚᱢ ᱫᱚ ᱵᱟᱭ ᱫᱟᱜ ᱵᱟᱲᱟᱭᱮᱫᱟᱭ᱾
ᱟᱨ ᱞᱟᱹᱭ ᱫᱟᱞᱤᱧ ᱛᱚᱵᱮ ᱟᱞᱮ ᱫᱤᱥᱚᱢ ᱫᱚᱵᱮᱱ ᱦᱮᱡ ᱵᱟᱲᱟᱣ ᱱᱟᱢᱟᱞ ᱫᱤᱥᱚᱢ ᱫᱚ᱾
ᱦᱳᱭ ᱪᱟᱞᱟᱣ ᱫᱚ ᱪᱟᱞᱟᱣ ᱵᱟᱲᱟ ᱦᱩᱭ ᱟᱠᱟᱱ ᱜᱮᱭᱟ ᱠᱟᱹᱢᱤ ᱠᱚ᱾
ᱚ ᱟᱪᱪᱷᱟ ᱟᱪᱪᱷᱟ᱾
ᱥᱮ ᱟᱵᱮᱱ ᱵᱮᱱ ᱦᱮᱡ ᱵᱟᱲᱟᱣ ᱠᱟᱱᱟ ᱥᱮ ᱵᱟᱝ ᱱᱚᱛᱮ ᱫᱚ ᱛᱟᱦᱚᱞᱮ?
ᱵᱟᱝ ᱜᱚᱢᱠᱮ ᱟᱵᱮᱱ ᱥᱮᱫ ᱫᱚ ᱮᱠᱷᱚᱱ ᱯᱚᱨᱡᱚᱱᱛᱚ ᱫᱚ ᱟᱹᱣᱨᱤ ᱞᱤᱧ ᱥᱮᱴᱮᱨᱚᱜᱼᱟ ᱟᱨ ᱠᱤ ᱟᱹᱣᱨᱤ ᱞᱤᱧ ᱪᱟᱞᱟᱣ ᱵᱟᱲᱟᱜᱼᱟ᱾
ᱚ
ᱟᱨ ᱟᱨᱠᱤ᱾ ᱞᱟᱹᱭ ᱫᱟᱞᱤᱧ ᱪᱟᱥᱼᱵᱟᱥ ᱫᱚ ᱛᱚᱵᱮ ᱟᱵᱮᱱ ᱫᱚ ᱱᱚᱣᱟ ᱥᱮᱨᱢᱟ ᱡᱟᱹᱲᱤ ᱛᱮᱜᱮ ᱵᱮᱱ ᱪᱟᱥᱼᱵᱟᱥ ᱠᱤᱭᱟᱹ ᱥᱮ ᱟᱵᱮᱱ ᱥᱮᱫ ᱫᱚ ᱠᱮᱱᱮᱞ ᱠᱚ, ᱜᱟᱰᱟ ᱠᱚ ᱢᱮᱱᱟᱜᱼᱟ ᱥᱮᱞᱚ ᱠᱚ᱾
ᱵᱟᱝ ᱜᱮ ᱵᱟᱝ ᱜᱮ ᱱᱚᱣᱟ ᱥᱮᱨᱢᱟ ᱨᱮᱱᱟᱜ ᱫᱟᱜ ᱡᱟᱹᱲᱤ ᱛᱮᱜᱮ ᱪᱟᱥ ᱦᱩᱭᱩᱜ ᱜᱮᱭᱟ᱾
ᱚ ᱟᱪᱪᱷᱟ, ᱛᱚᱵᱮ ᱟᱨᱠᱤ ᱱᱚᱣᱟ ᱥᱩᱫᱩ ᱱᱚᱣᱟ ᱦᱩᱲᱩ ᱜᱮᱵᱮᱱ ᱪᱟᱥ ᱛᱟᱸᱦᱮᱱᱚᱜ ᱥᱮ ᱟᱨᱚ ᱮᱴᱟᱜ ᱠᱤᱪᱷᱩ ᱟᱨᱠᱤ? ᱥᱚᱵᱡᱤ ᱟᱱᱟ ᱠᱟᱪ ᱠᱚᱵᱮᱱ
ᱵᱟ ᱵᱟ ᱱᱚᱜᱼᱚᱭ ᱤᱱᱠᱟᱹ ᱢᱟᱱᱮ ᱵᱟᱲᱜᱮ ᱡᱷᱟᱲᱜᱮ ᱠᱚᱨᱮ ᱪᱟᱥ ᱵᱟᱲᱟᱭ ᱦᱩᱭᱩᱜ ᱜᱮᱭᱟ, ᱟᱨ ᱵᱟᱝᱠᱷᱟᱱ ᱫᱚ ᱦᱩᱲᱩ ᱜᱮ ᱪᱟᱥ ᱦᱩᱭᱩᱜ ᱜᱮᱭᱟ ᱮᱴᱟᱜ ᱠᱤᱪᱷᱩ ᱫᱚ ᱪᱮᱫ ᱦᱚᱸ ᱵᱟᱝ᱾
ᱚ ᱟᱪᱪᱷᱟ ᱟᱪᱪᱷᱟ᱾ ᱟᱨ ᱞᱮᱭ ᱫᱟᱞᱤᱧ ᱜᱚᱝᱠᱮ ᱦᱳᱲᱳ ᱫᱚ ᱛᱚᱵᱮ ᱟᱵᱮᱱ ᱫᱚ ᱵᱚᱪᱷᱚᱨ ᱨᱮᱫᱚ ᱛᱤᱱᱟᱹᱜ ᱵᱟᱨ ᱵᱮᱱ ᱪᱟᱥ ᱛᱮ?
ᱵᱚᱪᱷᱚᱨ ᱨᱮ ᱟᱹᱞᱤᱧ ᱵᱟᱨ ᱫᱷᱟᱣ ᱞᱤᱧ ᱪᱟᱥᱟ᱾
ᱚ ᱟᱪᱪᱷᱟ ᱟᱪᱪᱷᱟ ᱱᱚᱜᱼᱚᱭ ᱱᱤᱭᱟᱹ ᱵᱟᱨ ᱠᱚ ᱪᱟᱥ ᱦᱳᱭ ᱜᱚᱝᱠᱮ ᱟᱞᱮ ᱥᱮᱫ ᱦᱚᱸ ᱵᱟᱨ ᱫᱷᱟᱣ ᱜᱮ ᱟᱫᱚᱵᱮᱱ ᱵᱩᱡᱮᱫ ᱜᱮᱭᱟ ᱛᱚ ᱟᱞᱮ ᱫᱚ ᱜᱚᱢᱠᱮ, ᱱᱟᱢᱟᱞ ᱫᱤᱥᱚᱢ ᱟᱨᱠᱤ ᱫᱚᱢᱮ, ᱫᱟᱜ ᱡᱟᱹᱲᱤ ᱟᱨᱠᱤ ᱟᱹᱞᱤᱧ ᱥᱮᱫ ᱫᱚ ᱢᱟᱱᱮ ᱪᱮᱫ ᱞᱤᱧ ᱞᱮᱭ ᱟᱵᱮᱱᱟ᱾ ᱠᱷᱮᱛ ᱠᱚᱦᱚᱸ ᱥᱚᱢᱟᱱ ᱜᱮ ᱟᱫᱚ ᱥᱮᱞᱚ ᱠᱚ ᱢᱮᱱᱟᱜ ᱛᱮ ᱟᱫᱚ, ᱚᱱᱟ ᱛᱮᱜᱮ ᱢᱤᱫ ᱴᱷᱮᱱᱟᱜ ᱫᱟᱜ ᱛᱮᱜᱮ ᱜᱚᱴᱟ ᱪᱟᱞᱟᱜ ᱛᱮ ᱟᱫᱚ, ᱟᱹᱞᱤᱧ ᱫᱚ ᱵᱟᱨ ᱫᱷᱟᱣ ᱞᱤᱧ ᱪᱟᱥ ᱜᱮᱭᱟ᱾
ᱚ ᱚ ᱟᱞᱮ ᱱᱚᱣᱟ ᱠᱚᱨᱮ ᱫᱚ ᱵᱤᱨ ᱵᱩᱨᱩ ᱠᱷᱟᱹᱛᱤᱨ ᱛᱮ ᱚᱱᱠᱟ ᱥᱮᱞᱳ ᱠᱚᱦᱚᱸ ᱵᱟᱹᱱᱩᱜᱼᱟ᱾
ᱚ ᱟᱪᱪᱷᱟ ᱟᱪᱪᱷᱟ᱾
ᱪᱤᱠᱟᱹᱛᱮ ᱵᱟᱨ ᱫᱷᱟᱣ ᱫᱚᱵᱮᱱ ᱪᱟᱥᱟ᱾
ᱦᱳᱭ ᱦᱳᱭ᱾ ᱟᱨ ᱞᱮᱭ ᱫᱟᱞᱤᱧ ᱛᱚᱵᱮ ᱟᱵᱮᱱ ᱫᱚ ᱟᱨᱠᱤ ᱚᱱᱟ ᱡᱟᱦᱟ, ᱸ ᱵᱤᱨ ᱨᱮᱭᱟᱜ ᱡᱟᱦᱟᱸ ᱫᱚ, ᱟᱵᱚ ᱫᱟᱠᱟ ᱠᱚᱵᱚᱱ ᱤᱥᱤᱱ ᱠᱟᱴ ᱠᱚ ᱟᱨᱠᱤ, ᱚᱱᱟ ᱥᱟᱨᱡᱚᱢ ᱥᱟᱠᱟᱢ ᱠᱚ ᱵᱚᱸᱜᱟ ᱵᱩᱨᱩ ᱞᱟᱜᱟᱜ ᱚᱱᱟ ᱠᱚᱫᱚ ᱟᱵᱮᱱ ᱫᱚ ᱚᱱᱟ ᱵᱩᱨᱩ ᱠᱷᱚᱡ ᱜᱮᱵᱮᱱ ᱧᱟᱢ ᱞᱮ ᱠᱟ ᱥᱮ ᱪᱮᱫ ᱞᱮᱠᱟ ᱜᱚᱢᱠᱮ?
ᱦᱳᱭ ᱦᱳᱭ ᱟᱞᱮ ᱫᱚ ᱚᱱᱟ ᱠᱚᱫᱚ ᱵᱩᱨᱩ ᱠᱷᱚᱱ ᱜᱮᱞᱮ ᱟᱹᱜᱩᱭᱟᱞᱮ᱾ ᱴᱷᱮᱠᱟᱣ ᱞᱟᱹᱜᱤᱫ ᱦᱚᱸ ᱥᱮ ᱡᱟᱦᱟᱱᱟᱜ ᱤᱥᱤᱱ ᱵᱟᱥᱟᱝ ᱞᱟᱹᱜᱤᱫ ᱥᱮ ᱯᱩᱡᱟᱹ ᱯᱟᱥᱟ ᱞᱟᱹᱜᱤᱫ ᱡᱚᱛᱚ ᱵᱤᱨ ᱠᱷᱚᱱ ᱜᱮᱞᱮ ᱟᱹᱜᱩᱭᱟᱞᱮ᱾
ᱚ ᱟᱪᱪᱷᱟ ᱟᱪᱪᱷᱟ᱾
ᱟᱯᱮ ᱚᱱᱟ ᱠᱚᱨᱮ ᱫᱚ ᱵᱤᱨ ᱵᱩᱨᱩ ᱫᱚ ᱢᱮᱱᱟᱜ ᱟᱠᱟᱫᱟ ᱥᱮ ᱵᱟᱝ ᱛᱟᱦᱟᱞᱮ ᱱᱚᱝᱠᱟ?
ᱦᱮᱸ ᱜᱚᱢᱠᱮ ᱟᱨᱠᱤ ᱵᱩᱨᱩ ᱠᱚᱫᱚ ᱵᱟᱱᱩᱜᱼᱟ ᱚᱝᱠᱟ ᱵᱤᱨ ᱠᱚᱫᱚ ᱢᱮᱱᱟᱜᱼᱟ ᱟᱨᱠᱤ ᱼᱼ ᱢᱟᱱᱮ ᱥᱟᱺᱜᱤᱧ ᱧᱚᱜ ᱜᱮᱭᱟ ᱟᱫᱚ ᱠᱷᱟᱱᱡ ᱫᱚ ᱚᱱᱠᱟ ᱢᱟᱱᱮ, ᱡᱟᱦᱟᱱᱟᱜ ᱯᱚᱨᱚᱵᱽᱼᱼ ᱨᱮ ᱟᱨᱠᱤ ᱡᱟᱦᱟᱱᱟᱜᱼᱼ ᱯᱩ ᱯᱩᱡᱟᱹ ᱠᱚᱨᱮ ᱟᱨᱠᱤ ᱯᱩᱡᱟᱹ ᱯᱟᱥᱟ ᱨᱮ ᱚᱱᱟ ᱥᱟᱠᱟᱢ ᱠᱚᱫᱚ ᱟᱞᱮ ᱫᱚ ᱚᱱᱟ ᱵᱟᱥ ᱛᱮᱠᱚᱼᱼ ᱪᱟᱞᱟᱣ ᱵᱟᱲᱟᱜᱼᱟ ᱟᱫᱚ ᱚᱸᱰᱮ ᱠᱷᱚᱡ ᱜᱮᱠᱚ ᱟᱹᱜᱩ ᱵᱟᱲᱟᱭ ᱛᱟᱦᱮᱱᱚᱜ᱾
ᱩᱸᱻ
ᱛᱟᱦᱟᱞᱮ ᱥᱟᱺᱜᱤᱧ ᱜᱮᱭᱟ ᱵᱟᱝ?
ᱦᱳᱭ ᱦᱳᱭ ᱥᱟᱺᱜᱤᱧ ᱫᱚ ᱥᱟᱺᱜᱤᱧ ᱜᱮᱭᱟ ᱾ ᱟᱨ ᱞᱮᱭ ᱫᱟᱞᱤᱧ ᱛᱚᱵᱮ ᱟᱵᱮᱱ ᱫᱚ ᱵᱩᱨᱩ ᱫᱤᱥᱚᱢ ᱛᱚᱵᱮᱼᱼ ᱟᱸᱡᱚᱢ ᱟᱠᱟᱫᱟᱞᱤᱧ ᱦᱟᱯᱲᱟᱢ ᱠᱚᱴᱷᱮᱡ ᱥᱮ ᱪᱮᱫ ᱵᱩᱨᱩ ᱫᱤᱥᱚᱢ ᱨᱮᱱ ᱫᱚ ᱟᱰᱤᱼᱼ ᱠᱚ ᱥᱤᱠᱟᱹᱨᱤᱭᱟᱹ ᱧᱚᱜ ᱜᱮᱭᱟ ᱾ ᱟᱵᱮᱱ ᱫᱚ ᱛᱚᱵᱮ, ᱥᱤᱠᱟᱹᱨᱤᱭᱟᱹ ᱫᱚ ᱪᱮᱫ ᱞᱮᱠᱟ ᱟᱨᱠᱤ ᱥᱮᱸᱫᱽᱨᱟ ᱠᱚᱫᱚ ᱵᱮᱱᱼᱼ ᱪᱟᱞᱟᱣ ᱵᱟᱲᱟᱜᱼᱟ ᱥᱮᱵᱟᱝ?
ᱦᱳᱭ ᱪᱟᱞᱟᱣ ᱵᱟᱲᱟ ᱦᱩᱭᱩᱜ ᱜᱮᱭᱟ ᱱᱚᱜᱼᱚᱭ ᱛᱚ ᱮᱸᱜ ᱱᱚᱣᱟᱼᱼ ᱫᱟᱜ ᱡᱟᱹᱲᱤ ᱢᱟᱲᱟᱝ ᱨᱮ ᱢᱤᱫ ᱫᱷᱟᱣ ᱪᱟᱞᱟᱣ ᱵᱟᱲᱟ ᱦᱩᱭ ᱞᱮᱱ ᱜᱮᱭᱟ᱾ ᱟᱫᱚᱼᱼ ᱮᱠᱷᱚᱱ ᱫᱚ ᱵᱟᱝ ᱪᱟᱞᱟᱣ ᱵᱟᱲᱟ ᱦᱳᱭ ᱟᱠᱟᱱᱟ ᱱᱤᱭᱟᱹᱼᱼ ᱫᱟᱜ ᱡᱟᱹᱯᱩᱫ ᱠᱷᱟᱹᱛᱤᱨ ᱛᱮ ᱵᱚᱱᱫᱚ ᱵᱟᱲᱟ ᱦᱩᱭ ᱟᱠᱟᱱᱟ ᱵᱟᱝᱠᱷᱟᱱ ᱫᱚ ᱯᱨᱟᱭ ᱜᱮ ᱪᱟᱞᱟᱜ ᱦᱩᱭᱩᱜᱼᱟ ᱚᱱᱮ ᱵᱤᱨ ᱵᱩᱨᱩ ᱨᱮ ᱼᱼ ᱡᱤᱭᱞᱟᱹ ᱛᱚ ᱢᱮᱱᱟᱜ ᱠᱚᱜᱮᱭᱟ ᱥᱮ᱾
ᱦᱳᱭ ᱦᱳᱭ᱾ ᱟᱨᱠᱤ ᱞᱮᱭ ᱫᱟᱞᱤᱧ ᱜᱚᱢᱠᱮ ᱛᱚᱵᱮ ᱟᱵᱮᱱ ᱫᱚ ᱟᱨᱠᱤᱼᱼ ᱡᱟᱦᱟᱸ ᱥᱮᱸᱫᱽᱨᱟ ᱵᱮᱱ ᱪᱟᱞᱟᱜᱼᱟ ᱚᱸᱰᱮ ᱫᱚ ᱢᱟᱱᱮ ᱵᱤᱨ ᱵᱩᱨᱩ ᱨᱮᱼᱼ
ᱵᱤᱨ ᱵᱩᱨᱩ ᱨᱮᱱᱟᱜ ᱠᱟᱛᱷᱟ ᱫᱚ ᱪᱮᱫ ᱞᱤᱧ ᱞᱟᱹᱭᱟᱵᱮᱱᱟ ᱡᱚᱛᱚ ᱨᱚᱠᱚᱢ ᱡᱤᱵᱽᱡᱤᱭᱟᱹᱞᱤ ᱜᱮ ᱢᱮᱱᱟᱜ ᱠᱚᱣᱟ ᱾ ᱟᱫᱚ ᱪᱮᱫ ᱡᱤᱞᱤᱧ ᱞᱟᱹᱭ ᱟᱵᱤᱱᱟ ᱡᱮ ᱢᱤᱫᱴᱮᱱ ᱥᱮ ᱵᱟᱨᱭᱟ ᱼᱼ ᱟᱹᱰᱤ ᱩᱛᱟᱹᱨ ᱜᱮᱠᱚ ᱧᱟᱢᱚᱜ ᱜᱮᱭᱟ ᱠᱚ ᱟᱫᱚ ᱚᱱᱠᱟᱼᱼ ᱵᱷᱟᱵ ᱛᱮᱫᱚ ᱵᱟᱝᱞᱤᱧ ᱞᱟᱹᱭ ᱫᱟᱲᱮᱭᱟᱵᱮᱱ ᱠᱟᱱᱟ ᱡᱮ ᱱᱩᱭ ᱥᱮ ᱩᱱᱤᱼᱼ
ᱦᱳᱭ ᱦᱳᱭ ᱾
ᱟᱯᱮ ᱚᱱᱟ ᱠᱚᱨᱮᱫᱚ ᱛᱟᱦᱚᱞᱮ ᱥᱮᱸᱫᱽᱨᱟ ᱠᱚᱫᱚ ᱦᱩᱭᱩᱜ ᱜᱮᱭᱟ ᱥᱮ ᱵᱟᱝ?
ᱛᱮ ᱥᱮᱸᱫᱽᱨᱟ ᱵᱚᱞᱛᱮ ᱫᱚ ᱦᱩᱭᱩᱜ ᱜᱮᱭᱟ᱾ ᱟᱨᱠᱤ ᱚᱱᱠᱟ ᱵᱩᱨᱩ ᱥᱮᱸᱫᱽᱨᱟ ᱠᱚᱫᱚ ᱩᱱᱟᱹᱜ ᱵᱟᱝ ᱦᱩᱭᱩᱜᱼᱟ ᱟᱨᱠᱤᱼᱼ ᱟᱹᱞᱤᱧ ᱥᱮᱫ ᱦᱚᱸ ᱟᱫᱚ ᱠᱷᱟᱱ ᱫᱚ ᱟᱹᱞᱤᱧ ᱫᱚ ᱡᱟᱹᱥᱛᱤ ᱫᱚᱼᱼ ᱩᱝᱠᱩ ᱠᱩᱰᱩ ᱵᱟᱠᱚ ᱧᱟᱢᱚᱜᱼᱟ ᱜᱚᱝᱠᱮ ᱦᱳᱭ ᱩᱱᱠᱩ ᱜᱩᱰᱩ ᱜᱮᱼᱼ
ᱦᱳᱭ ᱦᱳᱭ ᱦᱳᱭ᱾
ᱟᱫᱚᱼᱼ
ᱚᱻ ᱛᱟᱵᱤᱱ ᱫᱚ ᱜᱩᱰᱩ ᱜᱮ ᱵᱤᱥᱤ ᱵᱤᱱ ᱥᱮᱸᱽᱨᱟ ᱠᱚᱣᱟ ᱵᱟᱝ?
ᱟᱸ ᱵᱩᱭ ᱵᱩᱨᱩ ᱵᱟᱹᱱᱩᱜᱼᱟ ᱟᱫᱚᱼᱼ ᱠᱷᱟᱡ ᱫᱚ ᱢᱚᱱᱮ ᱡᱤᱣᱤ ᱦᱚᱸᱭ ᱞᱟᱹᱭᱟ ᱟᱨᱠᱤ ᱥᱮᱸᱫᱽᱨᱟ᱾ ᱚᱝᱠᱟ ᱦᱤᱥᱟᱹᱵ ᱛᱮᱫᱚ ᱜᱩᱰᱩ ᱜᱮ ᱫᱚᱢᱮᱞᱤᱧ ᱥᱮᱸᱽᱨᱟ ᱠᱚᱣᱟ ᱵᱟᱲᱜᱮ ᱠᱚᱨᱮ ᱟᱨᱼᱼ ᱠᱤ ᱵᱟᱹ ᱵᱟᱹᱫᱽ ᱵᱟᱹᱭᱦᱟᱹᱲᱼᱼ
ᱦᱳᱭ ᱦᱳᱭ ᱦᱳᱭ ᱦᱳᱭ᱾
ᱜᱚᱝᱠᱮ ᱟᱵᱤᱱ ᱫᱚ ᱩᱝᱠᱩ ᱜᱩᱰᱩ ᱥᱮᱸᱫᱽᱨᱟ ᱠᱚᱫᱚ ᱵᱤᱱ ᱪᱟᱞᱟᱣ ᱵᱟᱲᱟᱜ ᱜᱮᱭᱟ ᱥᱮ ᱵᱟᱝ?
ᱦᱳᱭ ᱪᱟᱞᱟᱣ ᱵᱟᱲᱟᱜ ᱜᱮᱭᱟᱞᱤᱧ, ᱱᱮᱛᱟᱨ ᱢᱟ ᱟᱵᱟᱨ ᱫᱟᱜ ᱡᱟᱯᱩᱼᱼ ᱡᱟᱯᱩᱜ ᱠᱷᱟᱛᱤᱨ ᱛᱮ ᱡᱚᱛᱚ ᱜᱩᱰᱩ ᱠᱚᱠᱚ ᱨᱟᱠᱟᱵ ᱵᱟᱲᱟᱜ ᱠᱟᱱᱟ ᱠᱚ ᱱᱚᱣᱟ ᱵᱟᱲᱜᱮ ᱡᱟᱲᱜᱮ ᱠᱚᱨᱮᱼᱼ
ᱦᱳᱭ ᱦᱳᱭ ᱾
ᱟᱨᱦᱚ ᱟᱞᱜᱟ ᱜᱮᱭᱟ ᱟᱞᱜᱟ ᱛᱮᱜᱮ ᱠᱚ ᱧᱟᱢᱚᱜ ᱠᱟᱱᱟ ᱠᱚ ᱩᱱᱠᱩ ᱜᱮ ᱛᱟᱲᱟᱣ ᱵᱟᱲᱟ ᱠᱟᱛᱮᱫ ᱵᱟᱝ ᱨᱮᱦᱚᱸ ᱯᱟᱥᱼᱼ ᱪᱤ ᱠᱚ ᱚᱰᱟᱣ ᱵᱟᱲᱟᱭ ᱦᱩᱭᱩᱜ ᱠᱟᱱᱟ ᱾
ᱦᱳᱭ ᱦᱳᱭ ᱾
ᱤᱱᱠᱟᱹ ᱠᱟ ᱠᱟᱛᱮ ᱜᱮ ᱜᱚᱡ ᱵᱟᱲᱟᱭ ᱦᱳᱭᱳᱜ ᱠᱟᱱᱟ ᱾
ᱚ ᱟᱪᱪᱷᱟ ᱟᱪᱪᱷᱟ᱾ ᱟᱨ ᱜᱚᱝᱠᱮ ᱞᱟᱹᱭ ᱫᱟᱞᱤᱧ ᱛᱚᱵᱮ ᱟᱵᱮᱱ ᱫᱚ ᱥᱮᱫ ᱫᱚ ᱵᱤᱨ ᱵᱩᱨᱩ ᱠᱚ ᱟᱨᱠᱤ ᱦᱟᱹᱛᱤ ᱠᱚᱫᱚ ᱵᱟᱠᱚ ᱥᱮᱴᱮᱨᱵᱮᱱ ᱜᱮᱭᱟ, ᱚᱲᱟᱜ ᱠᱚᱨᱮ ᱟᱹᱨᱠᱤ?
ᱵᱟ ᱵᱟ ᱵᱟ ᱦᱟᱹᱛᱤ ᱴᱷᱟᱹᱠᱩᱨ ᱠᱚᱫᱚ ᱵᱟᱝ ᱠᱚ ᱥᱮᱴᱮᱨᱚᱜ ᱜᱮᱭᱟ ᱠᱚ᱾ ᱚᱱᱟ ᱠᱷᱚᱱ ᱫᱚ ᱥᱟᱺᱜᱤᱧ ᱜᱮᱭᱟ᱾
ᱟᱨ ᱛᱚᱵᱮ ᱵᱤᱨ ᱵᱩᱨᱩ ᱥᱮᱫ ᱫᱚ ᱵᱟᱠᱚ ᱪᱟᱞᱟᱜᱼᱟ, ᱜᱚᱢᱠᱮ ᱦᱟᱹᱛᱤ ᱠᱚ?
ᱵᱟᱝ ᱠᱚ ᱪᱟᱞᱟᱜ ᱜᱮᱭᱟ ᱠᱚ ᱪᱟᱞᱟᱣ ᱫᱚ, ᱤᱱᱠᱟᱹ ᱫᱚ᱾
ᱚ ᱟᱪᱪᱷᱟ᱾
ᱟᱨ ᱛᱟᱦᱚᱞᱮ ᱱᱤᱛᱚᱜ ᱫᱚ ᱪᱮᱫ ᱵᱮᱱ ᱪᱤᱠᱟᱹᱭ ᱮᱫᱟ ᱟᱵᱮᱱ ᱫᱚ?
ᱟᱹᱞᱤᱧ ᱫᱚ ᱟᱨᱠᱤ ᱫᱤᱱ ᱵᱮᱞᱟ᱾ ᱟᱲᱮ ᱞᱟ ᱥᱮ, ᱠᱟᱹᱴᱤᱡ ᱞᱤᱧ ᱞᱟᱸᱜᱟ ᱫᱷᱟᱨᱟᱭᱮᱱ ᱠᱷᱟᱱ ᱟᱫᱚ ᱟᱫᱚ ᱠᱟᱹᱴᱤᱡ ᱞᱤᱧ ᱡᱤᱨᱟᱹᱣ ᱵᱟᱲᱟ ᱞᱮᱱ ᱜᱮ ᱟᱫᱚ ᱚᱱᱟ ᱜᱮ ᱠᱩᱞᱦᱤ ᱯᱤᱰᱟᱹ ᱨᱮᱞᱤᱧ ᱫᱩᱲᱩᱵ ᱟᱠᱟᱱᱟ᱾
ᱟᱹᱞᱤᱧ ᱦᱚᱸ ᱱᱚᱜ-ᱚᱭ ᱪᱮᱫ ᱱᱤᱛᱚᱜ ᱫᱚ ᱪᱮᱫ ᱵᱮᱱ ᱪᱤᱠᱟᱹᱭᱟ ᱟᱫᱚ? ᱫᱟᱜ ᱵᱟᱲᱟᱭ ᱮᱫ-ᱟᱭ᱾
ᱦᱳᱭ ᱦᱳᱭ᱾
ᱚᱲᱟᱜ ᱠᱚᱨᱮ ᱜᱮ ᱢᱮᱱᱟᱜ ᱞᱤᱧᱟᱹ᱾
ᱚ ᱟᱪᱪᱷᱟ ᱟᱪᱪᱷᱟ᱾ ᱛᱚᱵᱮ ᱜᱚᱝᱠᱮ ᱞᱟᱹᱭ ᱫᱟᱹᱞᱤᱧ ᱟᱵᱮᱱ ᱫᱚ ᱪᱮᱫ ᱞᱮᱠᱟ ᱢᱟᱱᱮ ᱪᱟᱥ ᱵᱟᱝ ᱛᱮ ᱟᱫᱚ ᱪᱮᱫ ᱥᱮ ᱪᱮᱫ ᱵᱟᱵᱮᱱ ᱠᱟᱹᱢᱤ ᱵᱟᱲᱟᱭ ᱮᱫᱟ ᱱᱮᱛᱟᱨ ᱫᱚ?
ᱠᱟᱹᱢᱤ ᱫᱚ ᱠᱟᱹᱢᱤ ᱵᱟᱲᱟᱭ ᱦᱩᱭᱩᱜ ᱠᱟᱱ ᱜᱮᱭᱟ, ᱦᱟᱹᱱᱤ ᱱᱟᱹᱭ ᱠᱚᱣᱟᱜ ᱠᱟᱹᱢᱤ ᱵᱟᱲᱟᱭ ᱦᱩᱭᱩᱜ ᱠᱟᱱ ᱜᱮᱭᱟ ᱟᱫᱚ ᱪᱮᱫ ᱵᱮᱱ ᱪᱤᱠᱟᱹᱭᱟ ᱵᱟᱠᱷᱟᱡ? ᱱᱤᱛᱚᱜ ᱫᱚ ᱚᱲᱟᱜ ᱨᱮᱱᱟᱜ ᱵᱟᱝᱠᱷᱟᱱ ᱫᱚ ᱵᱟᱨᱦᱮ ᱨᱮᱱᱟᱜ ᱛᱚ ᱠᱟᱹᱢᱤ ᱜᱮ ᱞᱟᱜᱟᱜ-ᱟ ᱥᱮ᱾
ᱦᱳᱭ ᱦᱳᱭ ᱚ ᱟᱪᱪᱷᱟ ᱟᱪᱪᱷᱟ ᱟᱨ ᱞᱟᱹᱭ ᱫᱟᱹᱞᱤᱧ ᱜᱚᱝᱠᱮ ᱛᱚᱵᱮ ᱟᱵᱮᱱ ᱥᱮᱫ ᱫᱚ ᱪᱮᱫ ᱞᱮᱠᱟ ᱢᱟᱱᱮ ᱪᱟᱥ-ᱵᱟᱥ ᱠᱚᱫᱚ ᱟᱹᱨᱠᱤ ᱴᱮᱠ ᱴᱟᱨ ᱠᱚᱛᱮ ᱵᱮᱱ ᱪᱟᱥ-ᱵᱟᱥ ᱠᱮᱭᱟ ᱥᱮ ᱱᱟᱦᱮᱞ ᱠᱚ ᱟᱨᱠᱤ ᱡᱟᱦᱟᱸ ᱰᱟᱹᱝᱨᱤ ᱠᱩ ᱛᱮ ᱠᱚ ᱪᱟᱥ-ᱵᱟᱥ ᱜᱮᱭᱟ ᱠᱟᱰᱟ ᱠᱚᱛᱮ?
ᱡᱤᱱᱤᱥ ᱡᱚᱲᱟ ᱠᱚ ᱵᱟᱹᱱᱩᱜ ᱠᱚᱛᱮ ᱟᱫᱚ
ᱡᱤᱱᱤᱥ ᱡᱚᱲᱟ ᱵᱟᱹᱱᱩᱜ ᱠᱚᱛᱮ ᱟᱫᱚ ᱟᱹᱞᱤᱧ ᱦᱚᱸ ᱵᱟᱝ ᱞᱤᱧ ᱤᱭᱟᱹ ᱫᱟᱲᱮᱭᱟᱜ ᱠᱟᱱᱟ᱾ ᱟᱫᱚ ᱴᱮᱠᱴᱟᱨ